ᱦᱮᱞᱳ
ᱦᱮᱞᱳ
ᱦᱮᱸ ᱟᱸᱡᱚᱢ ᱫᱟᱢ᱾
ᱦᱮᱸ ᱟᱸᱡᱚᱢ ᱫᱟᱹᱧ, ᱪᱮᱫ ᱪᱤᱠᱟᱹᱭ ᱫᱟᱢ?
ᱪᱤᱠᱟᱹ ᱦᱚᱹ ᱵᱟᱝ ᱫᱩᱲᱩᱵ ᱠᱟᱹᱱᱟᱹᱧ, ᱟᱯᱮ ᱪᱮᱫ ᱠᱚᱯᱮ ᱪᱤᱠᱟᱹ ᱵᱟᱲᱟᱭ ᱮᱫᱟ?
ᱟᱞᱮ ᱦᱚᱸ ᱤᱧ ᱫᱚ ᱚᱲᱟᱜ ᱨᱮ ᱢᱤᱱᱟᱹᱧᱟ ᱫᱩᱲᱩᱵ ᱠᱟᱹᱱᱟᱹᱧ ᱵᱟᱵᱟ ᱛᱟᱠᱚ ᱢᱟ ᱛᱟᱠᱚ ᱫᱚ ᱠᱷᱮᱛ ᱥᱮᱫ ᱠᱚ ᱥᱮᱱ ᱠᱟᱱᱟ ᱨᱚᱦᱚᱭ ᱦᱩᱭᱩᱜ ᱠᱟᱱ ᱛᱟᱞᱮᱭᱟ᱾
ᱚ ᱫᱟᱠᱟ ᱠᱚᱯᱮ ᱡᱚᱢ ᱠᱮᱜᱼᱟ?
ᱦᱮᱸ ᱡᱚᱢ ᱵᱟᱲᱟ ᱦᱩᱭ ᱟᱠᱟᱱᱟ᱾
ᱪᱮᱫᱠᱟ ᱢᱮᱱᱟᱜ ᱯᱮᱭᱟ?
ᱦᱮᱸ ᱵᱷᱟᱜᱤ ᱜᱮ ᱢᱮᱱᱟᱜ ᱞᱮᱭᱟ ᱡᱷᱚᱛᱚ ᱦᱚᱲ ᱜᱮ᱾
ᱚ ᱛᱟᱦᱚᱞᱮ ᱪᱮᱫ ᱤᱧ ᱦᱚᱸ ᱚᱲᱟᱜ ᱨᱮᱜᱮ ᱢᱤᱱᱟᱹᱧᱟ᱾
ᱚ ᱢᱟ ᱛᱟᱠᱚ ᱵᱟᱵᱟ ᱛᱟᱠᱚ ᱫᱚ?
ᱦᱳᱲᱩ ᱨᱚᱦᱚᱭ ᱠᱚ ᱦᱩᱭᱩᱜ ᱠᱟᱱᱟ ᱦᱳᱲᱩ ᱨᱚᱦᱚᱭ ᱠᱚᱠᱚ ᱪᱟᱞᱟᱣ ᱟᱠᱟᱱᱟ᱾
ᱚ ᱫᱟᱜ ᱫᱟᱭ ᱟᱯᱮᱥᱮᱜ ᱚᱱᱛᱮ?
ᱫᱟᱜ ᱫᱚ ᱫᱟᱜ ᱫᱟᱭ ᱫᱟᱜ ᱵᱟᱝ ᱫᱟᱜ ᱞᱮᱠᱷᱟᱱ ᱠᱤ ᱦᱳᱲᱳ ᱨᱚᱦᱚᱭ ᱦᱩᱭᱩᱜ-ᱟ ᱵᱟᱝ ᱦᱩᱭᱩᱜ-ᱟ᱾
ᱦᱳᱭ ᱛᱚ ᱢᱟᱱᱮ ᱡᱷᱚᱛᱚ ᱠᱷᱮᱛ ᱠᱚ ᱫᱟᱜ ᱟᱠᱟᱱ ᱛᱟᱯᱮᱭᱟ ᱥᱮ ᱵᱟᱝ?
ᱦᱩᱸ ᱫᱟᱜ ᱟᱠᱟᱱ ᱛᱟᱞᱮᱭᱟ ᱟᱯᱮᱭᱟᱜ?
ᱟᱞᱮ ᱦᱚᱸ ᱵᱟᱹᱫ ᱵᱟᱹᱭᱦᱟᱹᱲ ᱜᱚᱴᱟ ᱜᱮ᱾
ᱚ ᱛᱟᱦᱚᱞᱮ ᱦᱩᱲᱩ ᱨᱚᱦᱚᱭ ᱫᱚ ᱛᱤᱱᱟᱹᱜᱴᱟ ᱵᱟᱠᱤ ᱢᱮᱱᱟᱜ ᱛᱟᱯᱮᱭᱟ?
ᱵᱟᱠᱤ ᱢᱮᱱᱟᱜ ᱜᱮᱭᱟ ᱦᱮᱸᱜ ᱮ ᱵᱟᱹᱭᱦᱟᱹᱲ ᱠᱚᱫᱚᱞᱮ ᱨᱚᱦᱚᱭ ᱪᱟᱵᱟ ᱟᱠᱟᱫᱟ ᱵᱟᱹᱫ ᱠᱚ ᱵᱟᱠᱤ ᱢᱮᱱᱟᱜ-ᱟ᱾ ᱟᱢ ᱫᱚ ᱵᱟᱢ ᱪᱟᱞᱟᱣ ᱟᱠᱟᱱᱟ ᱠᱷᱮᱛ ᱥᱮᱜ?
ᱵᱟ ᱛᱟᱦᱚᱞᱮ ᱟᱢ ᱫᱚ ᱪᱟᱞᱟᱜ ᱠᱟᱱᱟ ᱥᱮ ᱵᱟᱝ?
ᱤᱧ ᱫᱚ ᱥᱮᱨᱚᱠᱚᱢ ᱨᱚᱦᱚᱭ ᱠᱚ ᱩᱱᱟᱹᱜ ᱵᱟᱹᱧ ᱵᱟᱰᱟᱭᱟ ᱛᱚ᱾
ᱚᱻ ᱫᱟᱠᱟ ᱠᱚ ᱤᱫᱤ ᱵᱟᱢ ᱪᱟᱜ ᱜᱮᱭᱟ ᱜᱚᱜᱚ ᱵᱟᱵᱟ ᱛᱟᱠᱤᱱ ᱞᱟᱹᱜᱤᱫ?
ᱦᱮᱸ ᱪᱟᱞᱟᱣ ᱞᱮᱱ ᱜᱤᱭᱟᱹᱧ᱾
ᱚᱻ ᱟᱫᱚ ᱱᱤᱛᱚᱜ ᱫᱚ ᱪᱮᱜ ᱠᱚᱢ ᱪᱤᱠᱟᱹᱭᱫᱟ?
ᱟᱨ ᱛᱟᱦᱚᱞᱮ ᱛᱩᱯᱩ ᱡᱚᱢ ᱫᱚ ᱦᱩᱭ ᱮᱱᱟ? ᱪᱤᱠᱟᱹ ᱦᱚᱸ ᱵᱟᱝ ᱫᱩᱲᱩᱵ ᱵᱟᱲᱟ ᱟᱠᱟᱱᱟᱹᱧ ᱚᱻ ᱦᱮᱸ ᱛᱩᱯᱩ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭ ᱟᱠᱟᱱ ᱛᱟᱦᱮᱸᱜ᱾
ᱚ᱾ ᱛᱟᱦᱚᱞᱮ ᱛᱤᱱᱟᱹᱜ ᱠᱞᱟᱥ ᱨᱮᱢ ᱯᱟᱲᱦᱟᱜ ᱜᱮᱭᱟ?
ᱤᱧ ᱫᱚ ᱠᱚᱞᱮᱡᱽ ᱨᱮ ᱯᱷᱟᱥᱴ ᱤᱭᱟᱨ᱾ ᱟᱢ ᱫᱚ?
ᱠᱟ ᱯᱟᱲᱦᱟᱜ ᱠᱟᱱᱟᱢ?
ᱯᱟᱲᱦᱟᱜ ᱵᱷᱟᱜᱤ ᱜᱮ ᱪᱟᱞᱟᱜ ᱠᱟᱱᱟ ᱦᱚᱜ-ᱚᱭ ᱠᱚᱴᱟ ᱫᱤᱱ ᱞᱟᱦᱟ ᱯᱚᱨᱤᱠᱷᱟ᱾ ᱚ᱾ ᱦᱮᱸ ᱠᱚᱴᱟ ᱫᱤᱱ ᱢᱟᱲᱟᱝ ᱟᱞᱮ ᱫᱚ ᱤᱭᱟᱹ ᱦᱩᱭᱮᱱ ᱛᱟᱞᱮᱭᱟ᱾
ᱮᱠᱡᱟᱢ᱾
ᱦᱩᱸ᱾
ᱱᱤᱛᱳᱜ ᱫᱚ ᱚᱲᱟᱜ ᱨᱮ ᱚᱠᱚᱭ ᱚᱠᱚᱭ ᱢᱮᱱᱟᱜ ᱯᱮᱭᱟ? ᱦᱮᱸ?
ᱢᱮᱱᱟᱜ ᱞᱮᱭᱟ ᱵᱟᱵᱟ ᱟᱭᱩ ᱢᱮ ᱫᱟᱫᱩ ᱢᱮᱱᱟᱭᱟ ᱵᱟᱵ ᱟᱭᱩ ᱢᱮᱱᱟᱭᱟ ᱟᱨ ᱠᱟᱠᱩ ᱟᱨ ᱵᱟᱦᱟᱭ ᱫᱚ ᱥᱤᱥᱠᱩᱞ ᱥᱮᱱ ᱠᱟᱱᱟᱭ ᱠᱟᱠᱩᱨᱮᱱ ᱠᱚᱲᱟ ᱜᱤᱫᱽᱨᱟᱹ ᱫᱚ ᱟᱨ ᱫᱟᱫᱟ ᱫᱚ ᱵᱟᱹᱱᱭ-ᱟ ᱚᱲᱟᱜ ᱥᱮᱜ ᱚᱠᱟᱥᱮᱫ ᱥᱮᱱ ᱠᱟᱱᱟᱭ ᱟᱨᱠᱤ᱾
ᱚᱻ ᱥᱮᱫᱤᱱ ᱫᱚ ᱪᱮᱫ ᱯᱮ ᱩᱛᱩ ᱠᱮᱫᱟ? ᱛᱦᱧ ᱫᱚ ᱪᱯᱜ ᱯᱮ ᱩᱛᱩ ᱠᱮᱫᱟ?
ᱟᱞᱩ, ᱥᱳᱭᱟᱵᱤᱱ, ᱢᱚᱴᱚᱨ ᱫᱟᱹᱞ ᱩᱛᱩ ᱦᱩᱭ ᱟᱠᱟᱱᱟ, ᱟᱞᱩ ᱵᱷᱟᱹᱡᱦᱩᱭ ᱟᱠᱟᱱᱟ‍᱾
ᱩᱱᱠᱩ ᱫᱚ ᱪᱮᱜ ᱠᱚ ᱡᱚᱫᱟ?
ᱵᱩᱰᱤ ᱫᱚ ᱡᱚᱱᱚᱜ ᱜᱟᱞᱟᱝ ᱫᱟᱭ ᱟᱨ ᱫᱟᱫᱩ ᱫᱚ ᱢᱮᱱᱟᱭ ᱜᱮᱭᱟ᱾
ᱚ ᱟᱢ ᱦᱚᱸ ᱡᱚᱱᱚᱜ ᱜᱟᱞᱟᱝ ᱮᱢ ᱵᱟᱰᱟᱭᱟ᱾
ᱢᱟᱱᱮ ᱮᱛᱚᱦᱚᱵᱽ ᱛᱮᱫᱽ ᱵᱟᱰᱟᱭᱟ ᱧ, ᱢᱟᱱᱮ ᱮᱛᱚᱦᱚᱵ ᱴᱟᱜ ᱵᱟᱹᱧ ᱵᱟᱲᱟᱭᱟ ᱵᱟᱹᱠᱤ ᱦᱟᱱᱛᱮ ᱫᱚ ᱪᱮᱫᱠᱟ ᱠᱚ ᱜᱟᱞᱟᱝᱟ ᱚᱱᱟ ᱛᱮᱫᱽ ᱫᱚ ᱵᱟᱰᱟᱭᱟᱹᱧ᱾
ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ᱾
ᱪᱮᱢ ᱞᱟᱹᱭ ᱠᱮᱫᱟ᱾ ᱦᱮᱞᱳ᱾
ᱪᱮᱫ ᱠᱚᱢ ᱪᱤᱠᱟᱹ ᱵᱟᱲᱟᱭ ᱫᱟ᱾ ᱩ ᱪᱮᱜ ᱠᱚᱢ ᱪᱤᱠᱟᱹ ᱵᱟᱲᱟᱭᱫᱟ᱾ ᱦᱮᱞᱳ᱾ ᱚᱻ ᱴᱟᱣᱟᱨ ᱵᱟᱭ ᱧᱟᱢᱮᱫᱽ ᱛᱟᱢᱟ ᱡᱟᱱᱤᱡᱽ᱾
ᱰᱤᱥᱴᱟᱵ ᱫᱟᱭ᱾
ᱚᱻ ᱰᱤᱥᱴᱟᱵ ᱛᱟᱦᱮᱸᱱᱟᱭ᱾
ᱦᱮᱸ᱾